ᱦᱮᱞᱳ
ᱦᱮᱞᱳ ᱦᱳᱭ ᱦᱳᱭ ᱟᱸᱡᱚᱢᱚᱜ ᱠᱟᱱᱟ ᱥᱮ?
ᱦᱳᱭ ᱦᱳᱭ ᱦᱮᱸ ᱱᱟᱯ
ᱦᱳᱭ ᱦᱳᱭ ᱟᱪᱪᱷᱟ ᱱᱤᱛ ᱱᱤᱛᱚᱜ ᱫᱚ ᱟᱞᱟᱝ ᱢᱤᱫᱴᱮᱡ ᱢᱳᱵᱟᱭᱤᱞ ᱵᱤᱥᱚᱭ ᱛᱮ ᱢᱳᱵᱟᱭᱤᱞ ᱤᱫᱤ ᱠᱟᱛᱮᱫ ᱞᱟᱝ ᱜᱟᱯᱟᱞ ᱢᱟᱨᱟᱣᱟ ᱜᱟᱞᱚᱪᱟᱞᱟᱝ ᱢᱳᱵᱟᱭᱤᱞ ᱫᱚ ᱪᱮᱫ ᱢᱳᱵᱟᱭᱤᱞ ᱫᱚ ᱟᱵᱩ ᱞᱟᱹᱜᱤᱫ ᱪᱮᱫ ᱛᱤᱱᱟᱹᱜ ᱫᱚ ᱴᱷᱤᱠᱟᱜ-ᱟ ᱥᱮ ᱛᱤᱱᱟᱹᱜ ᱫᱚ ᱵᱟᱹᱲᱤᱡ ᱟᱜ ᱢᱳᱵᱟᱭᱤᱞ ᱠᱟᱱᱟ ᱢᱮᱱᱛᱮ ᱛᱷᱚᱲᱟ ᱠᱟᱹᱴᱤᱡ ᱞᱟᱹᱭ ᱵᱮᱱ ᱪᱮᱫ ᱵᱮᱱ ᱞᱟᱹᱭ ᱠᱮᱭᱟ?
ᱦᱳᱭ ᱦᱳᱭ ᱦᱳᱭ ᱦᱮ ᱱᱚᱜᱼᱚᱭ ᱡᱮᱴᱟ ᱟᱵᱮᱱ ᱵᱮᱱ ᱠᱩᱠᱞᱤ ᱵᱮᱱ ᱫᱚᱦᱚ ᱟᱠᱟᱫ ᱡᱮ ᱢᱟᱱᱮ ᱢᱳᱵᱟᱭᱤᱞ ᱢᱟᱱᱮ ᱱᱚᱣᱟ ᱢᱳᱵᱟᱭᱤᱞ ᱵᱮᱵᱚᱦᱟᱨ ᱛᱮ ᱟᱵᱚ ᱛᱤᱱᱟᱹᱜ ᱜᱟᱱ ᱮ ᱢᱟᱱᱮ ᱵᱩᱜᱤ ᱦᱩᱭᱩᱜ ᱠᱟᱱ ᱛᱟᱵᱚᱱᱟ ᱥᱮ ᱵᱟᱹᱲᱤᱡ ᱦᱩᱭᱩᱜ ᱠᱟᱱ ᱛᱟᱵᱚᱴᱤᱱᱟ ᱱᱤᱭᱟᱹ ᱦᱚᱸ ᱟᱹᱰᱤ ᱱᱟᱯᱟᱭ ᱠᱩᱠᱞᱤ ᱜᱮᱵᱮᱱ ᱫᱚᱦᱚ ᱠᱟᱜᱼᱟ᱾
ᱛᱚ ᱜᱚᱝᱠᱮ ᱱᱤᱭᱟᱹ ᱢᱳ ᱵᱟᱭᱤᱞ ᱫᱚ ᱟᱹᱞᱤᱧᱟᱜ ᱦᱩᱫᱤᱥ ᱫᱚ ᱠᱟᱱᱟ ᱡᱮ ᱢᱳᱚᱵᱟᱭᱤᱞ ᱡᱮᱴᱟ ᱵᱚᱱ ᱵᱮᱵᱚᱦᱟᱨᱮᱫᱼᱟ ᱮ ᱢᱳᱵᱟᱭᱤᱞ ᱨᱮᱦᱚᱸ ᱢᱮᱱᱠᱷᱟᱱ ᱠᱷᱚᱛᱤ ᱠᱤᱪᱷᱩ ᱫᱚ ᱟᱭᱢᱟ ᱠᱤᱪᱷᱩ ᱜᱮᱞᱤᱧ ᱱᱚᱣᱟ ᱨᱮᱦᱚᱸ ᱞᱤᱧ ᱧᱮᱞᱮᱫ ᱠᱟᱱ ᱜᱮᱭᱟ ᱡᱮ ᱠᱷᱚᱛᱤ ᱫᱚ ᱢᱮᱱᱟᱜ ᱟᱠᱟᱫ ᱠᱚ ᱛᱟᱵᱚᱱ ᱜᱮᱭᱟ ᱡᱚᱛᱚ ᱦᱚᱲᱟᱜ ᱜᱮ᱾
ᱦᱳᱭ ᱦᱳᱭ
ᱪᱮᱫᱟᱜ ᱥᱮᱞᱤᱧ ᱢᱮᱱᱟ ᱦᱚᱜᱼᱚᱭ ᱢᱳᱵᱟᱭᱤᱞ ᱵᱚᱱ ᱤᱭᱩᱥᱮᱫ ᱠᱟᱱᱟ ᱱᱚᱜᱼᱚᱭ ᱤᱭᱩᱥ ᱤᱭᱩᱥᱛᱮ ᱟᱵᱚ ᱢᱤᱫ ᱴᱮᱱ ᱢᱳᱵᱟᱭᱤᱞ ᱡᱩᱫᱤ ᱱᱮᱛᱟᱨ ᱢᱟ ᱞᱟᱹᱴᱩ ᱢᱳᱵᱟᱭᱤᱞ ᱩᱰᱩᱝ ᱟᱠᱟᱱᱟ ᱡᱚᱛᱚ ᱤᱥᱠᱤᱢ ᱴᱟᱡᱽ ᱜᱮ ᱟᱨ ᱱᱚᱣᱟ
ᱦᱳᱭ ᱨᱚᱲ ᱵᱮᱱ